ᱦᱚᱸ ᱦᱮᱞᱳ
ᱦᱩ ᱜᱚᱝᱠᱮ ᱠᱟᱨᱤᱭᱟ
ᱦᱮᱞᱳ ᱦᱮᱸ ᱜᱚᱝᱠᱮ ᱡᱚᱦᱟᱸᱨ ᱜᱮ ᱨᱚᱲᱟᱜ ᱦᱮᱸ ᱜᱚᱝᱠᱮ ᱨᱚᱲ ᱫᱚ ᱟᱸᱡᱚᱢ ᱧᱟᱢᱚᱜ ᱠᱟᱱ ᱜᱮᱭᱟ ᱡᱟ ᱜᱚᱝᱠᱮ ᱱᱤᱭᱟᱹ ᱵᱮᱲᱟ ᱟᱫᱚ ᱛᱟᱦᱚᱞᱮ ᱪᱮᱫ ᱠᱚᱢ ᱪᱤᱠᱟᱹ ᱵᱟᱲᱟᱭᱟ
ᱜᱚᱝᱠᱮ ᱱᱚᱜᱚᱭ ᱱᱤᱛᱳᱜ ᱫᱚ ᱱᱚᱜᱼᱚᱭ ᱡᱮ ᱪᱷᱟᱸᱫᱽ ᱥᱮ ᱫᱩᱲᱩᱵ ᱦᱩᱭ ᱠᱟᱱᱟ ᱱᱤᱛᱜᱮ ᱡᱷᱤᱯᱤᱨ ᱡᱟᱹᱲᱤ ᱢᱟ ᱟᱨᱟᱜ ᱪᱟᱞᱟᱜ ᱠᱟᱱ ᱛᱟᱦᱮᱸᱫ ᱜᱮ ᱟᱹᱥᱩᱲᱟ ᱟᱠᱟᱫ ᱛᱮ ᱪᱮᱛᱟᱱ ᱥᱮᱫ ᱟᱹᱰᱤ ᱱᱟᱯᱟᱭ ᱜᱮ ᱟᱨ ᱱᱟᱯᱟᱭ ᱜᱮ ᱦᱤᱸᱥᱤᱫ ᱦᱤᱸᱥᱤᱫ ᱦᱚᱭ ᱠᱚ ᱵᱟᱡᱟᱜ ᱠᱟᱱᱟ ᱟᱹᱰᱤ ᱪᱚᱨᱚᱠ ᱜᱮ ᱵᱩᱡᱷᱟᱹᱜ ᱠᱟᱱᱟ ᱜᱚᱝᱠᱮ ᱛᱚᱵᱮ ᱟᱯᱮ ᱚᱱᱛᱮ ᱫᱚ ᱫᱟᱜ ᱡᱟᱹᱲᱤ ᱫᱚ ᱛᱮᱦᱮᱧ ᱫᱚ ᱦᱩᱭ ᱞᱮᱱᱟ ᱥᱮ ᱵᱟᱝ
ᱦᱮᱸ ᱜᱚᱝᱠᱮ ᱫᱟᱜ ᱠᱟᱜ ᱜᱮᱭᱟᱭ ᱛᱮᱦᱮᱧ ᱢᱟ ᱮᱱᱟᱝ ᱮ ᱫᱟᱜ ᱵᱟᱲᱟ ᱠᱮᱜᱟ ᱱᱤᱛᱳᱜ ᱫᱚ ᱯᱷᱟ ᱱᱚᱜᱚᱭ ᱨᱟᱰᱟ ᱨᱚᱰᱚ ᱡᱚᱨᱚᱭ ᱮᱫᱟᱭ ᱜᱚᱝᱠᱮ ᱱᱮᱛᱟᱨ ᱢᱟ ᱫᱟᱜ ᱫᱤᱧ ᱫᱟᱜ ᱮᱫ ᱦᱮᱸ ᱡᱚᱨᱛᱮ ᱱᱚᱝᱠᱟ ᱡᱚᱨᱚᱭ ᱜᱮᱭᱟ
ᱟᱪᱪᱷᱟ ᱜᱚᱝᱠᱮ ᱜᱚᱝᱠᱮ ᱛᱚᱵᱮ ᱟᱯᱮ ᱚᱱᱛᱮ ᱫᱚ ᱚᱠᱟ ᱞᱮᱠᱟ ᱟᱨ ᱡᱤᱯᱤᱨ ᱡᱟᱹᱲᱤ ᱥᱮ ᱱᱚᱣᱟ ᱥᱮᱨᱢᱟ ᱡᱟᱹᱲᱤ ᱛᱮ ᱵᱟᱹᱫᱽ ᱠᱷᱮᱛ ᱥᱮ ᱱᱚᱣᱟ ᱟᱲᱟᱜ ᱚᱲᱟᱜ ᱨᱟᱪᱟ ᱠᱚᱫᱚ ᱚᱠᱟ ᱞᱮᱠᱟ ᱞᱟᱫᱵᱟᱫᱽ ᱞᱚᱥᱚᱫᱚᱜᱼᱟ ᱥᱮ ᱜᱚᱝᱠᱮ ᱱᱚᱝᱠᱟ ᱵᱟᱹᱞᱤ ᱦᱟᱥᱟ ᱠᱟᱱ ᱛᱟᱯᱮ
ᱜᱚᱢᱠᱮ ᱟᱞᱮ ᱥᱮᱫ ᱢᱟ ᱢᱟᱹᱴᱤᱭᱟᱹᱲ ᱫᱤᱥᱚᱢ ᱠᱟᱱᱟ ᱟᱞᱮ ᱥᱮᱜ ᱢᱟ ᱦᱚᱜᱼᱚ ᱱᱤᱝᱠᱟᱹ ᱫᱟᱜ ᱮ ᱡᱚᱨᱚᱭ ᱮᱫᱟᱭ ᱨᱟᱰᱟᱜ ᱨᱟᱰᱚᱜ ᱛᱟᱨᱯᱚᱨᱮ ᱱᱚᱝᱠᱟᱱ ᱚᱠᱛᱚ ᱨᱮᱢᱟ ᱫᱚᱢᱮ ᱨᱟᱪᱟ ᱠᱚᱢᱟ ᱞᱟᱫᱵᱟᱫᱽ ᱞᱚᱥᱚᱫ ᱪᱟᱵᱟ ᱟᱠᱟᱱ ᱛᱟᱞᱮᱭᱟ ᱡᱟᱦᱟᱸ ᱛᱤᱱᱟᱹᱜ ᱵᱟᱡᱟᱨ ᱥᱮᱫ ᱦᱚᱸ ᱠᱟᱹᱴᱤᱡ ᱮᱢ ᱩᱰᱩᱝᱚᱜᱼᱟ ᱥᱮ ᱨᱟᱥᱛᱟ ᱳᱰᱳᱝ ᱠᱚ ᱚᱲᱟᱜ ᱫᱩᱣᱟᱹᱨ ᱠᱷᱚᱱᱟᱜ ᱳᱰᱳᱝ ᱟᱹᱰᱤ ᱟᱱᱟᱴ ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ ᱵᱟᱹᱞᱤ ᱫᱤᱥᱚᱢ ᱠᱟᱱᱟ?
ᱦᱮᱸ ᱜᱚᱝᱠᱮ ᱟᱞᱮ ᱟᱞᱮ ᱱᱚᱛᱮ ᱫᱚ ᱚᱱᱠᱟ, ᱟᱨ ᱵᱟᱹᱞᱤ ᱫᱤᱥᱚᱢ ᱜᱮ ᱞᱟᱹᱭ ᱜᱟᱱᱚᱜᱼᱟ, ᱱᱚᱣᱟ ᱥᱮᱨᱢᱟ ᱡᱟᱹᱲᱤ ᱡᱷᱤᱯᱤᱨ ᱡᱟᱹᱲᱤ ᱠᱚᱛᱮ ᱫᱚ ᱫᱟᱜ ᱠᱚᱫᱚ, ᱟᱹᱰᱤ ᱞᱚᱜᱚᱱ ᱜᱮ ᱚᱱᱟ ᱞᱟᱛᱟᱨ ᱥᱮᱫ ᱜᱮ ᱜᱤᱰᱤᱜᱼᱟ ᱾ ᱟᱨ ᱚᱱᱠᱟ ᱞᱚᱥᱚᱫ ᱠᱚᱫᱚ ᱩᱱᱟᱹᱜ ᱵᱟᱝ ᱞᱚᱥᱚᱫ ᱵᱟᱲᱟᱜᱼᱟ ᱜᱚᱝᱠᱮ, ᱜᱚᱝᱠᱮ ᱞᱟᱹᱭ ᱫᱟᱞᱤᱧ ᱛᱚᱵᱮ ᱟᱯᱮ ᱚᱱᱛᱮ ᱫᱚ ᱪᱮᱫ ᱫᱤᱥᱚᱢ ᱠᱚ ᱞᱟᱹᱭᱟᱜ ᱠᱟᱱᱟ?
ᱟᱞᱮ ᱟᱞᱮ ᱱᱚᱱᱛᱮ ᱫᱚ ᱜᱚᱢᱠᱮ ᱡᱟᱸᱦᱟ ᱫᱚ, ᱢᱟᱹᱴᱤᱭᱟᱹᱲ ᱴᱟᱭᱤᱯ ᱚᱱᱟ ᱟᱞᱮ ᱫᱚ ᱵᱤᱞᱟᱹᱛ ᱫᱤᱥᱚᱢ ᱠᱟᱱᱟ ᱞᱮ ᱟᱨ ᱟᱪᱪᱷᱟ ᱜᱚᱢᱠᱮ ᱱᱮᱛᱟᱨᱢᱟ ᱫᱟᱜ ᱫᱤᱱ ᱛᱟᱦᱚᱞᱮ ᱜᱚᱢᱠᱮ, ᱫᱟᱜ ᱫᱤᱱ ᱨᱮ ᱫᱟᱜ ᱠᱚ ᱵᱩᱱᱱᱟᱹᱜ ᱠᱟᱱᱟ ᱛᱟᱦᱚᱞᱮ ᱦᱟᱹᱠᱩ ᱠᱚᱫᱚ ᱯᱮ ᱥᱟᱵ ᱵᱟᱲᱟᱭᱮᱜ ᱠᱚᱣᱟ ᱥᱮ ᱵᱟᱝ ᱜᱚᱝᱠᱮ ᱧᱟᱢᱚᱜ ᱠᱟᱱᱟ ᱠᱚ ᱥᱮ ᱵᱟᱝ?
ᱮᱠᱫᱚᱢ ᱜᱚᱝᱠᱮ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱫᱟ ᱦᱟᱹᱠᱩ ᱫᱚ ᱮᱠᱫᱚᱢ ᱟᱹᱰᱤ, ᱟᱸ ᱢᱟᱱᱮ, ᱦᱟᱹᱠᱩ ᱠᱟᱛᱷᱟ ᱞᱟᱹᱭ ᱞᱮᱠᱷᱟᱱ ᱢᱤᱫᱴᱟᱝ ᱞᱚᱵ ᱞᱮᱠᱟᱱᱟᱜ ᱡᱤᱱᱤᱥ ᱜᱮ ᱥᱮᱴᱮᱨᱚᱜ ᱠᱟᱱᱟ ᱢᱚᱱᱮᱨᱮ ᱮᱠᱫᱚᱢ ᱾ ᱱᱚᱝᱠᱟᱱ ᱦᱚᱞᱟ ᱢᱟᱫᱷᱮᱨ ᱨᱮᱱᱟᱜ ᱱᱚᱣᱟ ᱥᱮᱨᱢᱟ ᱡᱟᱹᱲᱤ ᱛᱮ ᱫᱟᱜ ᱠᱚᱢᱟ ᱪᱮᱦᱮᱞ ᱪᱮᱯᱮᱞ ᱜᱚᱫ ᱠᱟᱱᱟ ᱜᱟᱰᱟ ᱾ ᱜᱟᱰᱟ ᱢᱟ ᱯᱮᱨᱮᱡ ᱟᱠᱟᱱ ᱜᱮᱭᱟ, ᱥᱟᱶᱛᱮ ᱚᱱᱟ ᱟᱞᱮ ᱟᱹᱛᱩ ᱫᱷᱟᱨᱮᱛᱮ ᱡᱟᱦᱟᱸ ᱥᱩᱵᱚᱨᱱᱚᱨᱮᱠᱷᱟ ᱱᱟᱹᱭ, ᱞᱤᱸᱜᱤ ᱪᱟᱞᱟᱣ ᱟᱠᱟᱱᱟ ᱚᱱᱠᱟᱛᱮ, ᱱᱟᱥᱮ ᱱᱟᱥᱮ ᱫᱟᱜ ᱫᱚ ᱮᱠᱫᱚᱢ ᱞᱤᱸᱜᱤᱜ ᱠᱟᱱ ᱜᱮᱭᱟ ᱯᱮᱨᱮᱡ ᱦᱚᱸ ᱯᱮᱨᱮᱡᱧᱚᱜ ᱟᱠᱟᱱᱟ ᱾ ᱟᱨ ᱜᱚᱢᱠᱮ ᱵᱳᱣᱟᱲ ᱦᱟᱠᱳ ᱫᱚ ᱫᱤᱱᱟᱹᱢ ᱜᱮ ᱥᱟᱵ ᱟᱜᱩᱭᱮᱜ ᱠᱚᱣᱟ ᱠᱚ ᱦᱚᱞᱟᱧ ᱪᱟᱞᱟᱣ ᱞᱮᱱᱟ ᱤᱧ ᱤᱧ ᱦᱚᱸ ᱢᱤᱫᱴᱟᱝ ᱜᱳᱣᱟᱲ ᱤᱧ ᱥᱟᱵ ᱟᱹᱜᱩ ᱟᱠᱟᱫᱮᱭᱟ ᱾
ᱟᱪᱪᱷᱟ ᱜᱚᱢᱠᱮ ᱛᱟᱦᱚᱞᱮ ᱟᱹᱰᱤ ᱟᱹᱰᱤ ᱱᱟᱯᱟᱭ, ᱟᱞᱮᱥᱮᱫ ᱦᱚᱸ ᱜᱚᱢᱠᱮ ᱱᱤᱛᱚᱜ ᱢᱟ ᱫᱟᱜ ᱫᱤᱱ, ᱵᱟᱹᱛ ᱠᱷᱮᱛ ᱛᱮ ᱪᱟᱯᱮᱭ ᱠᱟᱱᱟ ᱾ ᱟᱨ ᱵᱟᱹᱭᱦᱟᱹᱲ ᱠᱚᱨᱮᱱᱟᱜ ᱡᱟᱦᱟᱸ ᱱᱟᱣᱟ ᱫᱟᱜ ᱠᱚ ᱡᱟᱸᱦᱟ ᱛᱚᱵᱟᱣ ᱟᱠᱟᱱᱟ ᱾ ᱯᱩᱠᱷᱨᱤ ᱠᱚᱨᱮᱱ ᱦᱟᱸ ᱦᱟᱠᱩ ᱠᱚ ᱛᱟᱨᱢᱟᱱᱮ ᱫᱟᱜ ᱠᱚᱛᱮ ᱠᱚ ᱩᱰᱩᱝ ᱦᱮᱡ ᱟᱠᱟᱱᱟ ᱛᱚ ᱜᱚᱝ ᱡᱮ ᱱᱤᱛᱚᱜ ᱥᱟᱱᱟᱢ ᱦᱚᱲ ᱜᱮ ᱥᱚᱵ ᱥᱚᱢᱚᱭ ᱵᱟᱹᱫᱽ ᱠᱷᱮᱛ ᱨᱮᱜᱮ ᱚᱠᱚᱭ ᱫᱚ ᱠᱟᱹᱢᱤᱭ ᱮᱫᱟᱭ, ᱚᱠᱚᱭ ᱫᱚ ᱦᱟᱹᱠᱳᱭ ᱥᱟᱵᱮᱜ ᱠᱚᱣᱟ ᱦᱟᱹᱠᱳ ᱥᱟᱵ ᱱᱤᱭᱮ ᱠᱚ ᱪᱟᱞᱟᱜ ᱠᱟᱱᱟ ᱥᱚᱵ ᱥᱚᱢᱚᱭ ᱚᱱᱟ ᱵᱮᱥᱛᱚ ᱨᱮ ᱜᱚᱝᱠᱮ, ᱚᱱᱟ ᱡᱮ
ᱢᱤᱫ ᱥᱟᱶᱛᱮ ᱜᱚᱝᱦᱟ, ᱦᱟᱹᱠᱩ ᱥᱟᱵ ᱠᱚ ᱩᱰᱩᱝᱼᱟ ᱜᱚᱢᱠᱮ ᱧᱮᱞ ᱡᱚᱝ ᱛᱮ ᱟᱹᱰᱤ ᱢᱚᱡᱽ ᱨᱟᱹᱥᱠᱟᱹ ᱢᱤᱫᱴᱟᱝ ᱢᱚᱱᱮᱨᱮ ᱢᱤᱫᱴᱟᱝ, ᱟᱞᱟᱫᱟ ᱾ ᱮᱠᱟᱞ ᱜᱮ ᱢᱮᱱᱟᱜᱼᱟ ᱜᱚᱢᱠᱮ,
ᱦᱳᱭ ᱜᱚᱝᱠᱮ ᱾
ᱜᱚᱝᱠᱮ ᱦᱟᱹᱠᱩ ᱦᱟᱹᱠᱩ ᱠᱚᱢᱟ ᱛᱚᱵᱮ ᱵᱤᱱ ᱥᱟᱵ ᱵᱟᱲᱟᱭᱮᱫ ᱠᱚ ᱜᱮᱭᱟ ᱢᱮᱱᱠᱷᱟᱱ ᱜᱚᱢᱠᱮ ᱟᱯᱮ ᱚᱱᱛᱮ ᱛᱟᱦᱚᱞᱮ, ᱡᱮ ᱪᱟᱥᱵᱟᱥ ᱠᱚᱫᱚ ᱚᱠᱟ ᱞᱮᱠᱟ ᱟᱨᱟᱢᱵᱚᱭ ᱱᱟᱥᱮ ᱱᱤᱛ ᱦᱚᱸ ᱠᱟᱹᱡ ᱰᱮᱨᱤᱧᱚᱜᱚᱜ ᱜᱮᱭᱟ?
ᱦᱮᱸ ᱱᱤᱛᱚᱜ ᱫᱚ ᱠᱟᱹᱴᱤᱡ ᱟᱨᱟᱢᱵᱚ ᱟᱨᱟᱢᱵᱚ ᱠᱟᱫ ᱜᱮᱭᱟᱞᱮ ᱠᱤᱪᱷᱩ, ᱛᱚ ᱦᱮᱸᱜ ᱮ ᱞᱮ ᱟᱨᱟᱢᱵᱚ ᱠᱟᱫᱟ ᱛᱚ, ᱠᱤᱪᱷᱩ ᱦᱚᱲ ᱫᱚᱠᱚ ᱞᱟᱦᱟ ᱧᱚᱜ ᱠᱟᱱᱟ ᱧᱚᱜ ᱠᱟᱱᱟ ᱠᱤᱱᱛᱩ ᱠᱟᱹᱢᱤ ᱦᱚᱨᱟ ᱠᱚᱫᱚ ᱪᱟᱥ ᱠᱟᱹᱢᱤ ᱫᱚ ᱟᱨᱟᱢᱵᱚ,
ᱟᱪᱪᱷᱟ ᱜᱚᱝᱠᱮ,
ᱟᱪᱪᱷᱟ ᱜᱚᱝᱠᱮ ᱞᱟᱹᱭᱮᱫ ᱛᱟᱦᱤᱧ ᱚᱱᱮ ᱡᱮ ᱟᱥᱮ ᱦᱟᱹᱠᱩ ᱥᱟᱵ ᱠᱟᱛᱷᱟ ᱟᱪᱪᱷᱟ ᱦᱟᱹᱠᱩ, ᱥᱟᱵ ᱫᱚ ᱟᱯᱮᱭᱟᱜ ᱪᱮᱫ ᱪᱮᱫ ᱡᱤᱱᱤᱥ ᱠᱚ ᱢᱮᱱᱟᱜᱼᱟ ᱪᱮᱫ ᱪᱮᱫ ᱡᱤᱱᱤᱥ ᱠᱚ ᱛᱮ ᱦᱟᱹᱠᱚᱯᱮ ᱥᱟᱵ ᱠᱚᱣᱟ ᱱᱤᱛᱚᱜ, ᱱᱚᱣᱟ ᱪᱟᱥᱵᱟᱥ ᱪᱟᱥᱵᱟᱥ ᱟᱥᱟᱲ ᱵᱚᱸᱜᱟ ᱫᱤᱱ ᱫᱚ ᱾
ᱟᱪᱪᱷᱟ ᱜᱚᱝᱠᱮ ᱦᱟᱹᱠᱩ ᱥᱟᱵ ᱞᱟᱹᱜᱤᱫ ᱫᱚ ᱡᱟᱸᱦᱟ ᱡᱟᱸᱦᱟ ᱡᱩᱫᱤ ᱵᱟᱹᱫᱽ ᱠᱚᱨᱮ ᱦᱟᱹᱠᱩ ᱠᱚ ᱥᱮ ᱜᱟᱞᱟᱭ ᱠᱚᱠᱚ ᱯᱩᱸᱴᱷᱤ ᱠᱚᱠᱚ ᱨᱟᱠᱟᱵ ᱠᱟᱱᱟ, ᱩᱱᱠᱩ ᱠᱚ ᱞᱟᱹᱜᱤᱫ ᱫᱚ ᱚᱱᱟ ᱴᱚᱨᱚᱰᱟᱝ ᱟᱨ ᱵᱟᱝᱠᱷᱟᱱ ᱚᱱᱟ ᱯᱟᱴᱟ ᱯᱟᱴᱟ ᱢᱟᱱᱮ ᱜᱚᱝᱠᱮ ᱵᱤᱱ ᱵᱩᱡᱷᱟᱹᱣᱫᱟ ᱢᱟᱱᱮ ᱪᱮᱫ ᱤᱧ ᱞᱟᱹᱭ ᱦᱚᱪᱚᱭᱮᱫᱟ ᱾
ᱦᱮᱸ ᱜᱚᱢᱠᱮ ᱟᱞᱮᱥᱮᱫ ᱦᱚᱸ ᱯᱟᱴᱟ ᱫᱚ ᱢᱮᱱᱟᱜᱼᱟ ᱚᱱᱟ ᱵᱩᱡᱽᱫᱟᱲᱮᱭᱟᱜ,
ᱦᱳᱭ ᱦᱳᱭ ᱜᱚᱢᱠᱮ ᱦᱳᱭ ᱜᱚᱢᱠᱮ ᱚᱱᱟ ᱚᱱᱟ ᱯᱟᱴᱟ ᱯᱟᱴᱟ ᱠᱚ ᱚᱰᱟᱣᱟ ᱚᱱᱟ ᱵᱟᱹᱫᱽ ᱵᱟᱹᱫᱽ ᱨᱮ ᱟᱲᱮᱨᱮ ᱯᱟᱴᱟ ᱠᱚ ᱚᱰᱟᱣᱟ ᱟᱨ ᱜᱚᱢᱠᱮ ᱚᱱᱟ ᱱᱟᱹᱭ ᱱᱟᱹᱭ ᱠᱚᱨᱮ ᱫᱚ ᱚᱱᱟ ᱪᱟᱨᱠᱩᱰᱤᱭᱟᱹ ᱡᱟᱞᱟᱢ ᱢᱟᱵᱤᱱ ᱵᱟᱲᱟᱭ ᱜᱮᱭᱟ᱾ ᱪᱟᱨᱯᱮ ᱡᱟᱞᱟᱢ ᱛᱟᱨᱯᱚᱨ ᱠᱟᱵᱷᱟᱲ ᱱᱚᱣᱟ ᱜᱤᱛᱷᱤ ᱠᱚᱢᱟᱵᱤᱱ ᱵᱟᱲᱟᱭ ᱜᱮᱭᱟ ᱦᱟᱹᱠᱩ ᱡᱷᱟᱹᱞᱤ ᱞᱟᱹᱜᱤᱫ ᱱᱚᱣᱟ ᱡᱟᱦᱟᱸᱭ ᱠᱚ ᱦᱩᱰᱤᱧ ᱦᱩᱰᱤᱧ ᱥᱩᱛᱟᱹᱢ ᱛᱮ ᱚᱱᱟ ᱤᱭᱟᱹ ᱞᱮ ᱡᱟᱞᱟᱢ ᱞᱮᱠᱟ ᱠᱚ ᱛᱮᱭᱟᱨᱟ᱾ ᱟᱨ ᱵᱟᱲᱥᱤ ᱢᱟᱵᱤᱱ ᱴᱷᱤᱠᱟᱹᱭ ᱜᱮᱭᱟ ᱜᱚᱝᱠᱮ
ᱦᱮᱸ ᱵᱟᱲᱥᱤ ᱞᱤᱧ ᱵᱟᱲᱟᱭ ᱜᱮᱭᱟ ᱞᱤᱧ ᱚᱱᱟ ᱵᱟᱝ ᱵᱟᱝ ᱵᱟᱹᱲᱥᱤ ᱟᱹᱞᱤᱧᱟᱜ ᱦᱚᱸ ᱵᱟᱹᱲᱥᱤ ᱠᱚᱫᱚ ᱢᱮᱱᱟᱜ ᱛᱟᱞᱤᱧᱟ ᱚᱱᱟ ᱵᱟᱹᱲᱥᱤ ᱠᱚᱛᱮ ᱦᱚᱸ ᱱᱚᱛᱮ ᱟᱞᱮ ᱦᱚᱸᱞᱮ ᱥᱟᱵ ᱵᱟᱲᱟ ᱠᱚᱣᱟ᱾
ᱦᱳᱭ ᱜᱚᱢᱠᱮ ᱱᱚᱜᱼᱱᱟ ᱠᱚ ᱯᱟᱥ ᱱᱚᱣᱟ ᱠᱚ ᱳᱭᱛᱮᱫ ᱜᱮ ᱦᱟᱹᱠᱩ ᱥᱟᱵ ᱫᱚ ᱪᱟᱞᱟᱣ ᱦᱩᱭᱩᱜᱼᱟ ᱟᱨ ᱜᱚᱝᱠᱮ ᱛᱤ ᱛᱮᱦᱚᱸ ᱦᱟᱛᱣᱟ ᱠᱟᱛᱮ ᱦᱚᱸᱠᱚ ᱥᱟᱵ ᱠᱚᱜᱮᱭᱟ᱾ ᱜᱚᱝᱠᱮ ᱛᱚᱵᱮ ᱟᱯᱮ ᱚᱱᱛᱮ ᱫᱚ ᱚᱱᱠᱟᱱ ᱢᱟᱨᱟᱝ ᱱᱟᱹᱭ ᱥᱮ ᱜᱟᱰᱟ ᱠᱚᱫᱚ ᱢᱮᱱᱟᱜ ᱟᱥᱮ ᱵᱟᱝ?
ᱟᱞᱮ ᱱᱚᱱᱛᱮ ᱫᱚ ᱢᱟᱱᱮ ᱱᱟᱹᱭ ᱫᱚ ᱟᱨᱠᱤ ᱟᱞᱮ ᱯᱟᱥᱮ ᱪᱷᱟᱲᱟ ᱧᱚᱜ ᱜᱮᱭᱟ ᱱᱟᱹᱭ ᱮᱢ ᱢᱮᱱ ᱟᱨ ᱵᱟᱸᱫ ᱠᱚᱫᱚ ᱵᱟᱸᱫ ᱢᱮᱱᱟᱜᱼᱟ ᱢᱤᱫᱴᱟᱝ᱾ᱟᱫᱚ ᱦᱚᱸᱜᱼᱚᱭ ᱡᱮ ᱱᱮᱛᱟᱨᱟᱜ ᱟᱥᱟᱲ ᱵᱚᱸᱜᱟ ᱫᱟᱜ ᱫᱤᱱ ᱫᱟᱭ ᱦᱚᱸ ᱞᱟᱞᱮ ᱪᱟᱵᱟᱜᱼᱟ ᱱᱟᱹᱭ ᱠᱚᱨᱮᱱᱟᱜ ᱫᱟᱜ ᱠᱚ ᱱᱚᱱᱚᱢᱛᱮ ᱟᱞᱮ ᱥᱮᱫ ᱵᱟᱹᱭᱦᱟᱹᱲ ᱥᱮᱫ ᱞᱤᱸᱡᱤ ᱦᱤᱡᱩᱜᱼᱟ᱾ ᱟᱨ ᱚᱱᱟ ᱵᱟᱹᱱ ᱵᱟᱛ ᱠᱚᱨᱮᱱᱟᱜ ᱠᱚ ᱢᱮᱱᱟᱜ ᱛᱟᱵᱚᱱᱟ ᱚᱱᱟᱠᱚᱨᱮᱱ ᱦᱟᱹᱠᱳ ᱠᱚ ᱡᱷᱚᱛᱚ ᱡᱚᱠᱷᱚᱱ ᱱᱟᱣᱟ ᱫᱟᱜ ᱠᱚ ᱧᱟᱢᱟ ᱦᱟᱹᱠᱳ ᱠᱚᱢᱟᱛᱚ ᱦᱟᱱᱠᱩ ᱪᱤᱞ ᱵᱤᱞᱮ ᱪᱚᱴᱯᱚᱴᱟᱣ ᱩᱰᱩᱠ ᱟᱠᱟ ᱜᱚᱢᱠᱮ ᱩᱱᱠᱩᱣᱟᱜ ᱢᱟ ᱟᱨ ᱩᱱᱠᱩᱣᱟᱜ ᱢᱟ ᱨᱟᱹᱥᱠ ᱨᱮᱱᱟᱜ ᱠᱟᱛᱷᱟ ᱱᱟᱣᱟ ᱫᱟᱜ ᱧᱟᱢ ᱢᱟᱱᱮ ᱮᱠᱫᱚᱢ ᱜᱚᱴᱟ ᱜ ᱪᱷᱤᱞ ᱵᱤᱞᱟᱹᱜ᱾ᱚᱱᱠᱟ ᱠᱟᱛᱮᱫ ᱟᱫᱚ ᱵᱟᱹᱫᱽ ᱵᱟᱹᱭᱦᱟᱹᱲ ᱨᱮᱫᱚ ᱦᱟᱹᱠᱳ ᱠᱚᱫᱚ ᱠᱚ ᱦᱤᱡᱩᱜᱼᱟ ᱫᱚᱢᱮ ᱡᱟᱹᱥᱛᱤ ᱟᱨ ᱱᱚᱣᱟ ᱚᱠᱛᱚ ᱨᱮᱫᱚ ᱦᱚᱲ ᱠᱚᱦᱚᱸ ᱫᱚᱢᱮ ᱚᱱᱠᱟ ᱱᱟᱱᱟ ᱨᱚᱠᱚᱢ ᱡᱤᱱᱤᱥ ᱠᱚ ᱯᱟᱴᱟ ᱴᱚᱨᱚᱰᱟᱝ ᱞᱮ ᱠᱮᱫ ᱞᱮᱠᱟ ᱛᱟᱨᱯᱚᱨ ᱟᱞᱮᱥᱮᱫ ᱫᱚ ᱦᱟᱱᱮ ᱜᱷᱩᱱᱤ ᱠᱚ ᱟᱨ ᱯᱟᱴᱟ ᱵᱮᱥ ᱞᱮᱠᱟ ᱵᱮᱱᱟᱣ ᱠᱟᱛᱮᱫ ᱚᱱᱠᱟᱛᱮ ᱚᱰᱟᱣ ᱠᱟᱛᱮ ᱚᱱᱠᱟᱛᱮ ᱦᱟᱠᱳ ᱦᱚᱸᱠᱚ ᱡᱟᱹᱞᱤ ᱠᱚᱣᱟᱞᱮ᱾
ᱟᱪᱪᱷᱟ᱾ ᱮᱠᱫᱚᱢ ᱡᱚᱛᱷᱟᱛ ᱜᱮ ᱵᱤᱱ ᱞᱟᱹᱭ ᱠᱟᱫᱟ ᱟ ᱜᱚᱢᱠᱮ ᱛᱚᱵᱮ ᱟᱯᱮ ᱚᱱᱛᱮ ᱨᱮᱫᱚ ᱵᱤᱨ ᱠᱚᱫᱚ ᱢᱮᱱᱟᱜ ᱟᱥᱮ ᱵᱟᱝ?
ᱵᱤᱨ ᱠᱚᱫᱚ ᱠᱚᱢᱚᱜ ᱜᱮᱭᱟ ᱟᱫᱚ ᱵᱤᱨ ᱫᱚ ᱵᱟᱹᱱᱩᱜᱼᱟ ᱟᱞᱮ ᱥᱮᱫ ᱫᱚ ᱮᱢᱱᱤ ᱱᱚᱝᱠᱟ ᱟᱨ ᱛᱟᱞᱮ ᱠᱷᱤᱡᱩᱨ ᱦᱮᱸ ᱫᱟᱨᱮ ᱠᱚ ᱟᱭᱢᱟ ᱥᱚ ᱫᱟᱨᱮ ᱠᱚ ᱚᱱᱠᱟᱱᱟᱜ ᱠᱚ ᱫᱟᱨᱮ ᱢᱮᱱᱟᱜᱼᱟ ᱟᱫᱚ ᱚᱱᱠᱟ ᱥᱟᱨᱡᱚᱢ ᱫᱟᱨᱮ ᱠᱚᱫᱚ ᱦᱮᱞᱳ
ᱟᱪᱪᱷᱟ ᱜᱚᱝᱠᱮ
ᱟᱪᱪᱷᱟ ᱟᱯᱮ ᱥᱮᱫ ᱫᱚ ᱜᱚᱝᱠᱮ ᱛᱟᱦᱚᱞᱮ ᱵᱤᱨ ᱵᱤᱨ ᱫᱤᱥᱚᱢ ᱜᱮ
ᱦᱳᱭ ᱜᱚᱝᱠᱮ ᱟᱞᱮ ᱱᱚᱛᱮ ᱫᱚ ᱵᱤᱨ ᱫᱤᱥᱚᱢ ᱜᱮ ᱮᱠᱫᱚᱢ ᱵᱤᱨ ᱡᱤᱭᱟᱹᱞᱤ ᱢᱟ ᱟᱹᱛᱩ ᱫᱷᱟᱨᱮ ᱫᱷᱟᱨᱮ ᱠᱚ ᱥᱮᱴᱮᱨᱟᱞᱮ ᱠᱟᱱᱟ ᱰᱮᱞᱤ ᱜᱮ ᱟᱨ ᱱᱮᱛᱟᱨ ᱢᱟ ᱫᱟᱜ ᱫᱤᱱ ᱠᱟᱱᱟ ᱢᱟᱱᱮ ᱫᱤᱱᱟᱹᱢ ᱱᱟᱥᱮᱱᱟᱜ ᱛᱟᱨᱟᱥᱤᱧ ᱟᱹᱭᱩᱵ ᱟᱠᱟᱱ ᱨᱮᱜᱮ ᱮᱠᱫᱚᱢ ᱟᱹᱛᱩ ᱫᱷᱟᱨᱮ ᱠᱚᱨᱮ ᱜᱚᱴᱟ ᱵᱟᱹᱫᱽ ᱠᱷᱮᱛ ᱠᱚᱨᱮ ᱠᱚ ᱩᱰᱩᱠ ᱦᱤᱡᱩᱜᱼᱟ᱾ ᱟᱨ ᱜᱚᱝᱠᱮ ᱱᱚᱰᱮ ᱵᱚᱛᱚᱨ ᱨᱮᱱᱟᱜ ᱢᱤᱫᱴᱟᱝ ᱠᱟᱛᱷᱟ ᱠᱟᱱᱟ ᱢᱟᱨᱟᱝ ᱢᱟᱨᱟᱝ ᱵᱤᱧ ᱢᱮᱱᱟᱜ ᱠᱚᱣᱟ ᱟᱨ ᱵᱤᱨ ᱡᱤᱭᱟᱹᱞᱤ ᱦᱟᱹᱛᱤ ᱢᱟ ᱢᱮᱱᱟᱜ ᱠᱚᱜᱮᱭᱟ ᱚᱱᱟ ᱥᱟᱶᱛᱮ ᱟᱨᱦᱚᱸ ᱟᱨ ᱥᱩᱠᱨᱤ ᱢᱮᱱᱟᱜ ᱠᱚᱣᱟ, ᱛᱟᱹᱨᱩᱵ ᱠᱚᱦᱚᱸ ᱢᱮᱱᱟᱜ ᱠᱚᱜᱮᱭᱟ, ᱦᱚᱨᱤᱱ ᱠᱚᱦᱚᱸ ᱢᱮᱱᱟᱜ ᱠᱚᱣᱟ᱾
ᱚᱱᱟ ᱠᱟᱛᱷᱟ ᱵᱤᱱ ᱞᱟᱹᱭ ᱠᱮᱫᱟ ᱜᱚᱢᱠᱮ ᱟᱨ
ᱜᱚᱝᱠᱮ ᱞᱟᱹᱭ ᱫᱟᱞᱤᱧ ᱦᱚᱨᱤᱱ, ᱦᱚᱨᱤᱱ ᱠᱚᱫᱚᱵᱤᱱ ᱧᱮᱞ ᱟᱠᱟᱫ ᱠᱚᱣᱟ ᱥᱮ ᱵᱟᱝ?
ᱜᱚᱝᱠᱮ ᱧᱮᱞ ᱫᱚᱞᱤᱧ ᱧᱮᱞ ᱟᱠᱟᱫ ᱠᱚᱣᱟ ᱜᱮ ᱮᱢᱱᱤ ᱱᱮᱛᱟᱨ ᱥᱚᱨᱟᱥᱚᱨᱤ ᱢᱮᱫ ᱠᱚᱛᱮ ᱫᱚ ᱵᱟᱝᱞᱤᱧ ᱧᱮᱞ ᱟᱠᱟᱫ ᱠᱚᱣᱟ᱾ ᱟᱫᱚᱞᱤᱧ ᱧᱮᱞ ᱵᱟᱲᱟ ᱟᱠᱟᱫ ᱠᱚᱣᱟ᱾ ᱟᱨ ᱚᱱᱠᱟ ᱵᱷᱟᱵᱽ ᱛᱮᱫᱚ ᱦᱟᱸᱜ ᱥᱮ ᱟᱫᱚ ᱵᱤᱨ ᱡᱟᱱᱣᱟᱨ ᱠᱷᱟᱱ ᱯᱟᱨᱠ ᱠᱚ ᱫᱚᱦᱚ ᱠᱟᱜ ᱠᱚᱣᱟ᱾ ᱩᱱ ᱚᱠᱛᱚ ᱨᱮ ᱩᱱᱞᱤᱧ ᱧᱮᱞ ᱟᱠᱟᱫ ᱠᱚᱣᱟ ᱯᱟᱨᱠ ᱨᱮ ᱟᱨ ᱚᱱᱠᱟ ᱵᱟᱝᱠᱟᱱ ᱫᱚ ᱡᱮ ᱵᱤᱨ ᱡᱟᱱᱣᱟᱨ ᱡᱮ ᱵᱤᱨ ᱪᱟᱞᱟᱣ ᱠᱟᱛᱮᱜ ᱚᱱᱟ ᱠᱚ ᱫᱟᱬᱟ ᱵᱟᱲᱟᱭ ᱠᱟᱱᱟ᱾ ᱵᱟᱝ ᱢᱮᱫ ᱛᱮ ᱮᱠᱷᱚᱱᱳ ᱧᱮᱞ ᱨᱮᱱᱟᱜ ᱤᱪᱪᱷᱟᱹ ᱢᱟ ᱢᱮᱱᱟᱜᱼᱟ ᱡᱮ ᱵᱤᱨ ᱡᱟᱱᱣᱟᱨ ᱡᱮ ᱥᱚᱨᱟᱥᱚᱨᱤ ᱢᱮᱸᱫ ᱛᱮᱜᱤᱧ ᱧᱮᱞ ᱠᱚᱣᱟ ᱪᱟᱞᱟᱣ ᱟᱞᱮᱢᱟ ᱵᱤᱞᱟᱹᱛ ᱫᱤᱥᱚᱢ ᱵᱤᱨ ᱠᱚ ᱵᱟᱹᱱᱩᱜᱼᱟ ᱦᱮ ᱚᱱᱟᱛᱮ ᱮᱠᱷᱚᱱᱳ ᱟᱹᱣᱨᱤ ᱞᱤᱧ ᱧᱮᱞ ᱞᱮᱠᱟ ᱡᱮ ᱵᱤᱧ ᱠᱚ ᱱᱮᱛᱟᱨ ᱢᱟ ᱫᱚᱢᱮ ᱟᱯᱮ ᱢᱟ ᱵᱤᱨ ᱫᱤᱥᱚᱢ ᱦᱚᱲ ᱦᱚᱲ ᱵᱤᱨ ᱡᱟᱱᱣᱟᱨ ᱵᱤᱧ ᱢᱮᱱᱠᱷᱟᱱ ᱚᱱᱟ ᱟᱹᱰᱤ ᱢᱤᱫᱴᱟᱝ ᱠᱟᱛᱷᱟ ᱨᱤᱧ ᱩᱭᱦᱟᱹᱨ ᱜᱚᱫ ᱠᱮᱫᱟ ᱟᱞᱮ ᱥᱮᱫ ᱦᱚᱸ ᱱᱤᱛᱚᱜ ᱫᱚ ᱫᱤᱥᱚᱢ ᱠᱟᱱ ᱯᱟᱴᱟ ᱯᱷᱟᱴᱟ ᱠᱚ ᱦᱮᱡ ᱟᱠᱟᱱᱟ ᱵᱤᱧ ᱠᱤᱫᱤᱧ ᱟᱜ ᱫᱚᱢᱮ ᱩᱛᱯᱟᱛ ᱫᱚᱢᱮ ᱦᱮᱸ ᱦᱟᱱᱠᱟ ᱵᱤᱧ ᱠᱚᱠᱚ ᱧᱟᱢᱚᱜ ᱠᱟᱱᱟ ᱪᱤᱞᱤ ᱵᱤᱧ ᱠᱚᱠᱚ ᱢᱮᱛᱟ ᱠᱚ ᱠᱟᱱᱟ ᱜᱚᱴᱟᱜᱮ ᱮᱠᱷᱮᱱ ᱠᱟᱴᱟᱛᱮ ᱛᱟᱲᱟᱢ ᱦᱚ ᱱᱤᱛᱚᱜ ᱨᱮᱱᱟᱜ ᱠᱟᱱᱟ ᱜᱚᱝᱠᱮ
ᱦᱳᱭ ᱜᱚᱝᱠᱮ ᱱᱚᱣᱟ ᱢᱟ ᱟᱨᱚ ᱫᱟᱜ ᱡᱟᱹᱯᱩᱫ ᱫᱤᱱ
ᱤᱭᱟᱹ ᱟᱪᱪᱷᱟ ᱜᱚᱝᱠᱮ ᱟᱯᱮ ᱥᱮᱫ ᱫᱚ ᱚᱱᱮ ᱦᱮᱸ ᱞᱮᱛᱟᱨ ᱢᱟ ᱪᱟᱥ ᱫᱤᱱ ᱟᱫᱚ ᱵᱤᱧ ᱠᱤᱫᱤᱧ ᱠᱚᱴᱟ ᱟᱪᱪᱷᱟ ᱜᱚᱝᱠᱮ ᱡᱟᱦᱟᱸ ᱦᱟᱱᱮ ᱵᱳᱴ ᱢᱮᱴᱟᱝ ᱟᱱᱮ ᱜᱚᱱᱴᱮ ᱦᱟᱹᱵᱤᱡ ᱠᱚ ᱵᱮᱱᱟᱣ ᱟᱠᱟᱜᱼᱟ ᱦᱮᱸ ᱥᱮ ᱟᱫᱚ ᱚᱱᱟ ᱵᱮᱵᱷᱟᱨ ᱦᱩᱭᱩᱜᱼᱟ ᱥᱮ ᱵᱟᱝ ᱵᱤᱧ ᱵᱚᱛᱚᱨ ᱛᱮ
ᱫᱚ ᱞᱟᱹᱭ ᱠᱮᱫᱟ ᱵᱤᱱ ᱞᱟᱹᱭ ᱠᱮᱫᱟ ᱟᱞᱮᱫ ᱜᱮ ᱪᱚᱞ ᱢᱮᱱᱟᱜᱼᱟ ᱚᱱᱟ ᱵᱩᱴ ᱵᱩᱴ ᱦᱚᱨᱚᱜ ᱠᱟᱛᱮᱫ ᱜᱮ ᱵᱟᱹᱛ ᱨᱮ ᱵᱟᱹᱫᱽ ᱠᱚᱨᱮ ᱟᱲᱮ ᱟᱲᱮ ᱛᱮᱦᱚᱸ ᱛᱟᱲᱟᱢ ᱦᱩᱭᱩᱜᱼᱟ ᱟᱨ ᱵᱤᱨ ᱠᱚ ᱪᱟᱞᱟᱜ ᱥᱟᱦᱟᱱ ᱥᱟᱠᱟᱢ ᱟᱹᱜᱩ ᱞᱟᱹᱜᱤᱫ ᱦᱚᱸ ᱚᱱᱟ ᱵᱩᱴ ᱫᱚ ᱦᱚᱨᱚᱜ ᱫᱚᱨᱠᱟᱨ ᱠᱟᱱᱟ ᱜᱚᱝᱠᱮ ᱟᱹᱵᱤᱱ ᱢᱟᱵᱤᱱ ᱵᱩᱡᱷᱟᱹᱣ ᱫᱟᱲᱮᱭᱟᱜ ᱠᱟᱱᱟ ᱠᱟᱱ ᱜᱮᱭᱟ ᱟᱞᱮ ᱚᱱᱛᱮ ᱢᱟ ᱮᱠᱫᱚᱢ ᱵᱤᱨ ᱵᱩᱨᱩ ᱫᱟᱨᱮ ᱱᱟᱹᱲᱤ ᱛᱮ ᱯᱮᱨᱮᱡ ᱠᱟᱱᱟ
ᱦᱩᱰᱤᱧ ᱦᱩᱰᱤᱧ ᱦᱩᱰᱤᱧ ᱦᱩᱰᱤᱧ ᱞᱟᱴᱟ ᱨᱮᱜᱮ ᱥᱮ ᱦᱩᱰᱤᱧ ᱦᱩᱰᱤᱧ ᱡᱟᱭᱜᱟ ᱨᱮᱜᱮ ᱟᱹᱰᱤ ᱟᱭᱢᱟ ᱡᱤᱭᱟᱹᱞᱤ ᱠᱚ ᱵᱟᱥᱟ ᱦᱟᱠᱟᱱᱟ ᱚᱱᱟ ᱞᱮᱠᱟᱛᱮ ᱧᱮᱞ ᱞᱮᱠᱷᱟᱱ ᱫᱚ ᱚᱱᱟ ᱚᱱᱟ ᱵᱩᱴ ᱴᱟ ᱚᱱᱟ ᱡᱟᱦᱟᱸ ᱵᱤᱱ ᱞᱟᱹᱭ ᱫᱟ ᱚᱱᱟ ᱜᱚᱱᱴᱷᱮ ᱫᱷᱟᱨᱤᱡ ᱟᱜ ᱤᱭᱟᱹ ᱵᱩᱴ ᱚᱱᱟ ᱦᱚᱨᱚᱜ ᱫᱚ ᱮᱠᱟᱞ ᱜᱮ ᱞᱟᱹᱠᱛᱤ ᱠᱟᱱᱟ
ᱦᱮᱸ ᱜᱚᱝᱠᱮ ᱟᱞᱮ ᱥᱮᱫ ᱦᱚᱸ ᱚᱱᱠᱟ ᱚᱱᱟ ᱠᱟᱛᱷᱟ ᱞᱤᱧ ᱩᱭᱦᱟᱹᱨ ᱞᱟᱹᱭ ᱠᱮᱫ ᱠᱷᱟᱱᱵᱤᱱ ᱟᱞᱮᱥᱮᱫ ᱦᱚᱸ ᱚᱱᱟ ᱵᱩᱴ ᱟᱨ ᱚᱱᱟ ᱵᱩᱴ ᱦᱚᱨᱚᱜ ᱵᱟᱢ ᱦᱚᱨᱚᱜ ᱞᱮᱠᱷᱟᱱ ᱚᱱᱟ ᱵᱟᱹᱫᱽ ᱨᱮ ᱠᱟᱹᱢᱤ ᱡᱮ ᱵᱟᱹᱫᱽ ᱧᱮᱞ ᱦᱚᱸ ᱪᱟᱞᱟᱜᱼᱟ ᱛᱮ ᱥᱮ ᱱᱤᱛᱚᱜ ᱡᱮ ᱦᱟᱹᱠᱩ ᱠᱳᱴᱟ ᱦᱚᱸᱡᱮ ᱯᱟᱴᱟ ᱥᱮ ᱞᱟᱴᱟ ᱯᱟᱴᱟ ᱛᱚ ᱟᱨ ᱴᱚᱞᱟ ᱚᱲᱟᱜ ᱢᱟ ᱵᱤᱧ ᱠᱤᱫᱤᱧ ᱠᱚᱠᱚ ᱨᱟᱠᱟᱵ ᱦᱤᱡᱩᱜᱼᱟ ᱦᱟᱹᱠᱳ ᱞᱮᱠᱟ ᱥᱟᱶᱛᱮ ᱟᱫᱚ ᱚᱱᱟ ᱛᱟᱲᱟᱢ ᱠᱚ ᱟᱹᱰᱤ ᱵᱚᱛᱚᱨ ᱧᱩᱛ ᱧᱤᱫᱟᱹ ᱛᱟᱲᱟᱢ ᱚᱱᱟ ᱠᱷᱟᱹᱛᱤᱨ ᱜᱚᱝᱠᱮ ᱟᱞᱮ ᱥᱮᱫ ᱦᱚᱸ ᱚᱱᱟ ᱵᱩᱴ ᱨᱮᱱᱟᱜ ᱡᱟᱦᱟᱸ ᱠᱚ ᱳᱰᱳᱝ ᱠᱟᱜᱼᱟ ᱡᱟᱦᱟᱸ ᱠᱳᱢᱯᱟᱱᱤ ᱠᱚ ᱳᱰᱳᱝ ᱠᱟᱜᱼᱟ ᱛᱮ ᱦᱟᱹᱵᱤᱡ ᱚᱱᱟ ᱨᱮᱱᱟᱜ ᱦᱚᱨᱚᱜ ᱵᱮᱵᱚᱥᱛᱷᱟ ᱛᱟ ᱢᱮᱱᱟᱜᱼᱟ ᱚᱱᱟ ᱵᱩᱴ ᱩᱰᱩᱝ ᱠᱟᱛᱮᱫ ᱜᱚᱝᱠᱮ ᱟᱹᱰᱤ ᱥᱟᱦᱚᱥ ᱠᱟᱛᱮ ᱟᱨᱚ ᱟᱨ ᱟᱹᱛᱳ ᱨᱮᱱ ᱟᱞᱮ ᱟᱛᱳ ᱠᱚᱨᱮᱱ ᱦᱚᱲ ᱠᱚ ᱥᱟᱱᱟᱢ ᱦᱚᱲᱟᱜ ᱚᱲᱟᱜ ᱯᱤᱪᱷᱩ ᱵᱟᱨᱭᱟ ᱯᱤᱪᱷᱩᱴᱟᱝ ᱵᱩᱴ ᱠᱚ ᱦᱟᱛᱟᱣ ᱠᱟᱣᱱᱟ ᱡᱟᱛᱮ ᱚᱱᱟ ᱧᱩᱛ ᱧᱤᱫᱟᱹ ᱥᱮ ᱠᱟᱹᱢᱤ ᱚᱠᱛᱚ ᱨᱮ ᱚᱥᱩᱵᱤᱫᱟ ᱠᱚ ᱵᱟᱝ ᱦᱩᱭᱩᱜ ᱢᱟ ᱵᱚᱛᱚᱨ ᱵᱟᱝ ᱛᱟᱦᱮᱱ ᱢᱟ ᱜᱚᱢᱠᱮ ᱚᱱᱟ ᱟᱪᱪᱷᱟ ᱚᱱᱟ ᱚᱱᱟ ᱠᱚ ᱠᱟᱛᱷᱟ ᱵᱩᱴ ᱵᱟᱨᱮᱛᱮ ᱠᱟᱹᱴᱤᱡ ᱠᱤᱪᱷᱩ ᱞᱟᱹᱭ ᱵᱤᱱ ᱥᱮ ᱚᱱᱟ ᱛᱤᱱᱟᱹᱜ ᱥᱩᱵᱤᱫᱷᱟ ᱫᱟᱭᱚᱠ ᱟᱵᱚ ᱴᱷᱮᱱ ᱞᱟᱹᱭ ᱵᱤᱱ
ᱱᱟᱥᱮ ᱞᱟᱹᱭ ᱨᱮᱱᱟᱜ ᱞᱤᱧ ᱪᱮᱥᱴᱟᱭᱼᱟ᱾ ᱟᱨ ᱱᱚᱣᱟ ᱵᱤᱧ ᱠᱤᱫᱤᱧ ᱵᱤᱧ ᱠᱤᱫᱟᱹᱧ ᱟᱨ ᱟᱭᱢᱟ ᱚᱱᱠᱟᱱ ᱦᱩᱰᱤᱧ ᱢᱟᱨᱟᱝ ᱡᱤᱭᱟᱹᱞᱤ ᱡᱟᱦᱟᱸᱭ ᱫᱚ ᱟᱵᱚᱣᱟᱜ ᱜᱚᱱᱴᱷᱮ ᱞᱟᱛᱟᱨ ᱨᱮ ᱢᱮᱱᱟᱜ ᱠᱚᱣᱟ ᱥᱮ ᱤᱱᱟᱹᱜ ᱡᱷᱮᱨ ᱜᱮ ᱟᱵᱚ ᱠᱚ ᱟᱠᱨᱚᱢᱚᱱ ᱫᱟᱲᱮᱭᱟᱵᱚᱱᱟ ᱚᱱᱠᱟᱱ ᱡᱤᱭᱟᱹᱞᱤ ᱠᱷᱚᱱᱟᱜ ᱵᱟᱧᱪᱟᱣ ᱞᱟᱹᱜᱤᱫ ᱫᱚ ᱱᱚᱣᱟ ᱱᱚᱣᱟ ᱜᱚᱱᱴᱷᱮ ᱫᱷᱟᱹᱨᱤᱡ ᱡᱟᱦᱟᱸ ᱦᱚᱨᱚᱜ ᱵᱩᱴ ᱦᱤᱡᱩᱜ ᱠᱟᱱᱟ ᱚᱱᱟ ᱫᱚ ᱟᱹᱰᱤ ᱟᱹᱰᱤ ᱱᱟᱯᱟᱭ ᱟᱹᱰᱤ ᱥᱩᱵᱤᱫᱟᱜᱼᱟ ᱟᱹᱰᱤ ᱜᱮ ᱥᱚᱨᱮᱥᱟᱱᱟᱜ ᱢᱤᱫᱴᱟᱝ ᱡᱤᱱᱤᱥ ᱠᱚ ᱛᱮᱭᱟᱨ ᱠᱟᱫᱟ ᱡᱟᱦᱟᱸᱭ ᱛᱮᱭᱟᱨ ᱞᱮᱫᱟ ᱩᱱᱤ ᱦᱚᱸ ᱡᱮᱢᱚᱱ ᱩᱱᱤ ᱦᱚᱸ ᱡᱟᱦᱟᱸᱭ ᱛᱮᱭᱟᱨ ᱞᱮᱫᱟ ᱩᱱᱤ ᱦᱚᱸ ᱦᱳᱭᱛᱳ ᱚᱱᱠᱟᱱ ᱵᱩᱨᱩ ᱫᱤᱥᱚᱢ ᱥᱮ ᱚᱱᱠᱟᱱ ᱦᱩ ᱞᱟᱴᱟ ᱥᱮ ᱚᱱᱠᱟᱱ
ᱟᱱᱟᱴ ᱨᱮᱱᱟᱜ ᱡᱟᱭᱜᱟᱨᱮ ᱛᱟᱦᱮᱸ ᱠᱟᱱᱟᱭ ᱡᱟᱦᱟᱸ ᱠᱚ ᱩᱭᱦᱟᱹᱨ ᱠᱟᱛᱮᱫ ᱩᱱᱤ ᱫᱚ ᱚᱱᱟᱭ ᱛᱮᱭᱟᱨ ᱞᱮᱫᱟ ᱟᱨ ᱜᱚᱝᱠᱮ ᱚᱱᱟ ᱵᱩᱴ ᱵᱩᱴ ᱨᱮᱱᱟᱜ ᱠᱟᱛᱷᱟ ᱞᱟᱹᱭ ᱞᱟᱹᱭ ᱢᱮᱱᱠᱷᱟᱱ ᱞᱟᱭᱤᱴ ᱨᱮᱱᱟᱜ ᱠᱟᱛᱷᱟ ᱦᱚᱸ ᱦᱤᱡᱩᱜᱼᱟ ᱡᱟᱦᱟᱸ ᱫᱚ ᱟᱵᱚ ᱵᱩᱴ ᱢᱟ ᱫᱚᱨᱠᱟᱨ ᱠᱟᱱ ᱜᱮᱭᱟ ᱥᱟᱶᱛᱮ ᱵᱩᱴ ᱦᱚᱨᱚᱜ ᱠᱟᱛᱮᱫ ᱡᱩᱫᱤ ᱟᱢ ᱥᱤᱸᱜᱟᱹᱲ ᱵᱮᱲᱟ ᱥᱮ ᱟᱹᱭᱩᱵ ᱵᱮᱲᱟᱢ ᱪᱟᱞᱟᱜᱼᱟ ᱛᱟᱦᱚᱞᱮ ᱢᱤᱫᱴᱟᱝ ᱱᱟᱯᱟᱭ ᱞᱟᱭᱤᱴ ᱦᱚᱸ ᱫᱚᱨᱠᱟᱨ ᱠᱟᱱᱟ
ᱜᱚᱢᱠᱮ ᱟᱫᱚ ᱚᱠᱛᱚ ᱢᱟ ᱦᱩᱭ ᱡᱟᱨ